ᱟᱜᱮ ᱮᱸ ᱟᱡ᱾ ᱟᱪᱪᱷᱟ ᱮᱸ ᱛᱟᱦᱚᱞᱮ ᱞᱟᱹᱭ ᱫᱟᱞᱤᱧ ᱛᱮᱦᱤᱧ ᱫᱚ ᱢᱤᱫᱴᱟᱝ ᱚᱝᱠᱟ ᱟᱵᱚ ᱥᱟᱱᱛᱟᱲ ᱠᱚᱣᱟᱜ ᱜᱮ ᱡᱟᱦᱟᱸ ᱠᱚ, ᱟᱵᱚᱣᱟᱜ ᱥᱟᱱᱛᱟᱲ ᱥᱚᱢᱟᱡᱽ ᱨᱮ ᱡᱟᱦᱟᱸ ᱠᱚ ᱢᱮᱱᱟᱜ ᱟᱠᱟᱫ ᱛᱟᱵᱚᱱᱟ ᱚᱱᱟᱠᱩ ᱤᱫᱤ ᱠᱟᱛᱮ ᱜᱮᱞᱟᱝ ᱜᱟᱯᱟᱞ ᱢᱟᱨᱟᱨᱟᱣᱟ᱾
ᱦᱮᱸ ᱞᱟᱹᱭ ᱞᱟᱹᱭ ᱵᱤᱱ᱾
ᱦᱮᱸ ᱞᱟᱹᱭ ᱫᱟᱞᱤᱧ ᱟᱪᱪᱷᱟ ᱮᱸ ᱟᱹᱞᱤᱧ ᱠᱩᱠᱞᱤ ᱞᱤᱧ ᱫᱚᱦᱚᱭᱮᱼᱟ ᱢᱤᱫᱴᱟᱝ᱾ ᱡᱮ ᱟᱵᱚ ᱥᱟᱱᱛᱟᱲ ᱠᱚᱣᱟᱜ ᱚᱝᱠᱟ, ᱪᱮᱫ ᱪᱮᱫ ᱥᱟᱯᱟᱵ ᱠᱚ ᱢᱮᱱᱟᱜ ᱛᱟᱵᱚᱱᱟ? ᱡᱮ ᱚᱱᱟ ᱠᱚ ᱧᱮᱞ ᱠᱟᱛᱮᱜ ᱟᱵᱚ ᱵᱚᱱ ᱩᱨᱩᱢᱚᱜᱼᱟ, ᱞᱟᱹᱭ ᱫᱟᱲᱮᱭᱟᱜ ᱵᱤᱱ?
ᱟᱪᱪᱷᱟ ᱟᱹᱞᱤᱧ ᱪᱮᱥᱴᱟᱭᱮᱫᱟ ᱞᱟᱹᱭ ᱨᱮᱱᱟ ᱴᱷᱤᱠ ᱟᱪᱷᱮ᱾
ᱦᱩᱸ,
ᱥᱟᱯᱟᱵ ᱵᱚᱞᱛᱮ ᱢᱟᱱᱮ ᱦᱳᱭᱛᱳ ᱡᱟᱦᱟᱸ ᱛᱮᱵᱚᱱ ᱪᱟᱞᱟᱜᱼᱟ, ᱟᱵᱚᱣᱟᱜ ᱡᱟ ᱢᱟᱱᱮᱫ, ᱞᱟᱦᱟᱛᱮ ᱫᱷᱩᱛᱤ ᱠᱚ ᱵᱮᱥᱤ ᱠᱚ ᱦᱚᱨᱚᱜᱽ ᱛᱟᱦᱮ ᱡᱮ ᱦᱟᱲᱟᱢ ᱠᱚᱠᱚ ᱛᱟᱦᱮᱸ ᱠᱟᱱᱟ᱾ ᱟᱨ ᱱᱮᱛᱟᱨ ᱚᱱᱟ ᱫᱷᱩᱛᱤ ᱦᱚᱲᱚᱜ ᱠᱚ ᱟᱹᱰᱤ ᱜᱮ ᱚᱱᱟ ᱯᱚᱨᱚᱵᱚᱨᱛᱮ ᱞᱩᱝᱜᱤ ᱠᱚ ᱦᱚᱨᱚᱜ ᱫᱟ ᱛᱚ ᱟᱹᱞᱤᱧ ᱢᱮᱱᱟ ᱫᱷᱩᱛᱤ ᱦᱚᱨᱚᱜ ᱞᱮᱠᱷᱟᱱ ᱵᱷᱟᱜᱮᱭᱟ ᱟᱨ, ᱟᱨ, ᱟᱨ ᱡᱟᱦᱟᱸᱭ ᱞᱟᱦᱟᱛᱮ ᱟᱭᱳ ᱦᱚᱲ ᱠᱚ ᱦᱚᱨᱚᱜᱽ ᱛᱟᱦᱮᱸ ᱜᱮᱸᱫᱟᱜ ᱡᱟᱦᱟᱸ ᱠᱚ ᱦᱚᱨᱚᱜᱟ ᱢᱟᱱᱮ, ᱚᱱᱟ ᱢᱤᱫᱴᱟᱝ ᱟᱞᱟᱫᱟ ᱨᱚᱠᱚᱢ ᱵᱷᱟᱵᱽ ᱠᱚ ᱦᱚᱨᱚᱜᱟ ᱟᱢ ᱧᱮᱞ ᱞᱮᱠᱷᱟᱱᱮᱢ ᱵᱩᱡᱽ ᱫᱟᱲᱮᱭᱟᱜᱼᱟ ᱱᱩᱭ ᱫᱚ ᱥᱟᱱᱛᱟᱲ ᱠᱟᱱᱟᱭ᱾ ᱢᱟᱱᱮ ᱥᱮᱨᱚᱠᱚᱢ ᱵᱟᱝᱠᱚ ᱢᱟᱱᱮ ᱥᱮᱨᱚᱠᱚᱢ ᱯᱟᱴ ᱯᱟᱴ ᱫᱤᱭᱮ ᱫᱚ ᱠᱩᱪᱤ ᱫᱤᱭᱮ ᱫᱤᱭᱮ ᱚᱝᱠᱟ ᱫᱚ ᱵᱟᱝᱠᱚ ᱦᱚᱨᱚᱜᱟ᱾ ᱢᱟᱱᱮ ᱟᱵᱤᱱ ᱧᱮᱞ ᱞᱮᱠᱷᱟᱱ ᱵᱤᱱ ᱵᱩᱡᱽ ᱫᱟᱲᱮᱭᱟᱜᱼᱟ ᱡᱮ ᱢᱤᱫᱴᱟᱝ ᱢᱟᱱᱮ ᱪᱮᱫ ᱧᱩᱛᱩᱢ ᱠᱚ ᱞᱟᱹᱭᱟ ᱟᱹᱞᱤᱧ ᱫᱚ ᱵᱟᱞᱤᱧ ᱞᱟᱹᱭ ᱫᱟᱲᱮᱭᱟᱜ ᱠᱟᱱᱟ᱾ ᱠᱤᱱᱵᱤᱱ ᱧᱮᱞ ᱞᱮᱠᱷᱟᱱ ᱜᱮᱵᱤᱱ ᱵᱩᱡᱽ ᱫᱟᱲᱮᱭᱟᱜᱼᱟ ᱮᱴᱟᱜ ᱦᱮᱸ ᱞᱟᱹᱭᱵᱤᱱ ᱧᱩᱛᱩᱢ ᱪᱮᱫ ᱠᱚ ᱞᱮ ᱡᱩᱫᱤ ᱵᱤᱱ ᱞᱟᱹᱭᱟᱲᱮ ᱠᱷᱟᱱ?
ᱚᱱᱟ ᱫᱚ ᱡᱟᱦᱟᱸ ᱫᱚ ᱟᱵᱚ ᱥᱟᱱᱛᱟᱲ ᱠᱚᱣᱟᱜ ᱫᱚ ᱡᱟᱦᱟᱸ ᱵᱟᱸᱫᱮ ᱨᱮᱜᱮ ᱢᱤᱫᱴᱟᱝ ᱦᱚᱨᱚᱜ ᱵᱟᱸᱫᱮ ᱨᱮᱜᱮ ᱵᱚᱱ ᱩᱨᱩᱢᱚᱜᱼᱟ ᱛᱚ ᱡᱮ ᱡᱟᱦᱟᱸ ᱫᱚ ᱥᱟᱯᱴᱟ ᱵᱟᱸᱫᱮ ᱠᱚ ᱞᱟᱹᱭᱟ᱾
ᱦᱮᱸ ᱛᱚ ᱚᱱᱟ ᱨᱮᱵᱚᱱ ᱩᱨᱩᱢᱚᱜ ᱜᱮᱭᱟ ᱛᱟᱨᱯᱚᱨᱮ ᱦᱳᱭᱛᱳ ᱥᱮᱸᱫᱽᱨᱟ ᱠᱚ ᱡᱩᱫᱤ ᱡᱟᱦᱟᱸ ᱛᱮᱵᱚᱱ ᱪᱟᱞᱟᱜᱼᱟ᱾ ᱚᱸᱰᱮ ᱠᱟᱹᱯᱤ ᱠᱚ ᱴᱟᱸᱜᱟ ᱠᱚ ᱛᱟᱯᱚᱨᱮ ᱟᱜᱪᱟᱨ ᱠᱚᱵᱚᱱ ᱤᱫᱤ ᱜᱮᱭᱟ᱾ ᱛᱚ ᱚᱱᱟ ᱧᱮᱞ ᱛᱮᱦᱚᱸ ᱱᱤᱭᱟᱹ ᱧᱮᱞ ᱛᱮᱦᱵᱚᱱ ᱵᱩᱡᱩᱜ ᱜᱮᱭᱟ ᱛᱟᱯᱚᱨᱮ ᱛᱚ ᱟᱵᱚᱣᱟᱜ ᱵᱟᱯᱞᱟ ᱠᱚᱨᱮᱫ ᱴᱟᱢᱟᱠ ᱛᱩᱢᱫᱟᱜ ᱨᱮᱜᱽᱲᱟ᱾ ᱵᱟᱱᱟᱢ ᱚᱱᱟ ᱠᱚ ᱥᱟᱶᱛᱮ ᱛᱟᱦᱮᱱ ᱠᱷᱟᱱ ᱮᱴᱟᱜ ᱦᱚᱲ ᱠᱚ ᱵᱩᱡᱟ ᱵᱟ ᱱᱩᱠᱩ ᱫᱚ ᱥᱟᱱᱛᱟᱲ ᱠᱟᱱ ᱜᱮᱭᱟ ᱠᱚ᱾ ᱚᱱᱠᱟᱱᱟᱜ ᱥᱟᱯᱟᱵ᱾ ᱛᱟᱯᱚᱨᱮ ᱵᱟᱦᱟ ᱠᱚᱨᱮ ᱦᱟᱱᱟ ᱡᱟᱦᱟᱸ ᱰᱟᱝᱨᱤ ᱨᱮᱱᱟᱜ ᱢᱟᱱᱮ ᱦᱟᱱᱟ ᱠᱚ ᱡᱟᱦᱟᱸ ᱠᱚ ᱚᱨᱚᱝᱟ ᱵᱚᱦᱚᱜ ᱨᱮᱱᱟᱜ ᱡᱟ ᱤᱭᱟᱛᱮ ᱥᱟᱸ ᱥᱟᱠᱚᱣᱟ᱾ ᱱᱤᱭᱟ ᱠᱚ ᱢᱟᱱᱮ ᱛᱟᱦᱮᱱ ᱠᱷᱟᱱ ᱞᱟᱹᱭᱟᱠᱚ ᱵᱟᱝ ᱱᱩᱠᱩ ᱥᱟᱱᱛᱟᱲ ᱠᱟᱱ ᱜᱮ ᱠᱚ ᱱᱤᱝᱠᱟᱹᱱᱟᱜ ᱡᱤᱱᱤᱥ᱾ ᱛᱚ ᱟᱹᱵᱤᱱ ᱡᱩᱫᱤ ᱠᱤᱪᱷᱩ ᱵᱤᱱ ᱞᱟᱹᱭ ᱠᱮᱭᱟ᱾
ᱦᱮᱸ ᱟᱹᱞᱤᱧ ᱦᱚᱞᱤᱧ ᱞᱟᱹᱭᱟ ᱮᱸᱜ ᱟᱨ ᱱᱚᱜᱼᱚᱭ ᱡᱟᱦᱟᱸ ᱟᱵᱚ ᱮᱸᱜ ᱥᱟᱱᱛᱟᱲ ᱠᱚᱣᱟᱜ ᱡᱟᱦᱟᱸ ᱱᱚᱣᱟ ᱮᱱᱮᱡ ᱥᱮᱨᱮᱧ ᱞᱟᱹᱜᱤᱫ ᱛᱮ ᱛᱩᱢᱫᱟᱜ ᱴᱟᱢᱟᱠ ᱠᱚ ᱢᱮᱱᱟᱜᱼᱟ ᱾ ᱱᱚᱣᱟ ᱠᱚᱦᱚᱸ ᱟᱹᱰᱤ ᱢᱤᱫᱴᱟᱝ ᱜᱚᱨᱚᱵᱽ᱾ ᱚᱱᱟ ᱡᱤᱱᱤᱥ ᱜᱮ ᱠᱟᱱ ᱛᱟᱵᱚᱱᱟ ᱾ ᱡᱮ ᱱᱚᱶᱟ ᱠᱚ ᱟᱵᱚᱣᱟᱜ ᱢᱤᱫᱴᱟᱝ ᱥᱟᱯᱟᱵ ᱜᱮ ᱠᱟᱱᱟ ᱟᱵᱚ ᱵᱚᱱ ᱩᱨᱩᱢᱚᱜᱼᱟ ᱱᱚᱣᱟ ᱠᱚ ᱧᱮᱞ ᱠᱟᱛᱮ ᱮᱸ ᱛᱩᱢᱫᱟᱜ ᱴᱟᱢᱟᱠ ᱛᱟᱯᱚᱨᱮ ᱮᱸ ᱛᱩᱢᱫᱟᱜ ᱛᱟᱯᱚᱨᱮ ᱦᱩᱭᱩᱜ ᱠᱟᱱᱟ ᱚᱱᱠᱟᱜᱮ ᱟᱹᱰᱤ ᱟᱭᱢᱟ ᱠᱚ ᱢᱮᱱᱟᱜ ᱛᱟᱵᱚᱱᱟ ᱡᱟᱦᱟᱸ ᱴᱟᱢᱟᱠ ᱠᱚ ᱨᱮᱜᱽᱲᱟ ᱠᱚ ᱱᱚᱝᱠᱟᱱᱟᱜ ᱠᱤᱪᱷᱩ᱾ ᱟᱨ ᱟᱹᱞᱤᱧ ᱫᱚ ᱞᱤᱧ ᱢᱚᱱᱮᱭᱟ ᱡᱮ ᱚᱱᱟ ᱠᱚ ᱟᱵᱚᱣᱟᱜ ᱥᱟᱯᱟᱵ ᱠᱟᱱᱟ ᱾ ᱚᱱᱟ ᱠᱚ ᱧᱮᱞ ᱠᱟᱛᱮ ᱟᱵᱚ ᱡᱟᱦᱟᱸ ᱨᱮᱜᱮ ᱵᱚᱱ ᱪᱟᱞᱟᱜ-ᱟ ᱡᱷᱚᱛᱚ ᱠᱷᱚᱱᱟᱜ ᱯᱩᱭᱞᱩ ᱨᱮ ᱚᱱᱟᱜᱮ ᱚᱱᱟ ᱧᱮᱞ ᱠᱟᱛᱮᱜ ᱜᱮ ᱟᱵᱚ ᱫᱚᱵᱚᱱ ᱩᱨᱩᱢᱚᱜ-ᱟ
ᱦᱮᱸ ᱛᱟᱨᱯᱚᱨᱮ ᱱᱮᱛᱟᱨ ᱡᱟᱦᱟᱸ ᱠᱚ ᱦᱚᱨᱚᱜ ᱫᱟ ᱱᱟ ᱯᱟᱹᱧᱪᱤ ᱫᱷᱩᱛᱤ, ᱯᱟᱹᱧᱪᱤ ᱥᱟᱹᱲᱤ, ᱚᱱᱟ ᱜᱮᱛᱚ ᱟᱵᱚᱨᱮᱱ ᱜᱮ ᱵᱮᱥᱤ ᱠᱚ ᱦᱚᱨ ᱫᱚ ᱚᱱᱟ ᱧᱮᱞ ᱨᱮᱦᱚᱸ ᱟᱹᱞᱤᱧ ᱫᱚᱞᱤᱧ ᱢᱟᱱᱮ ᱩᱨᱩᱢᱚᱜ ᱜᱮᱭᱟ ᱯᱟᱪᱮ ᱵᱟᱝ ᱱᱩᱠᱩ ᱥᱟᱱᱛᱟᱲ
ᱦᱳᱭ ᱦᱳᱭ ᱦᱮᱸ ᱚᱱᱟ ᱧᱮᱞ ᱨᱮᱦᱚᱸ, ᱚᱱᱟ ᱜᱮᱛᱚ ᱞᱤᱧ ᱞᱟᱹᱭᱮᱜ-ᱟ ᱡᱮ, ᱮᱸᱜ ᱯᱟᱹᱧᱪᱤ ᱥᱟᱹᱲᱤ, ᱯᱟᱹᱧᱪᱤ ᱫᱷᱩᱛᱤ, ᱱᱚᱣᱟ ᱠᱚ ᱦᱚᱨᱚᱜ ᱠᱟᱛᱮᱜ ᱦᱚᱸ ᱟᱵᱚ, ᱮᱸ ᱩᱨᱩᱢᱚᱜ ᱟᱵᱚᱱ ᱡᱮ ᱟᱵᱚ ᱥᱟᱱᱛᱟᱲ ᱠᱟᱱᱟ ᱵᱚᱱ ᱢᱮᱱᱛᱮ᱾
ᱦᱮᱸ᱾
ᱦᱳᱭ᱾
ᱟᱨ ᱠᱤᱪᱷᱩ ᱡᱩᱫᱤ ᱥᱮᱨᱚᱠᱚᱢ ᱱᱟᱜ
ᱦᱮᱸ, ᱞᱟᱹᱭ ᱫᱟᱹᱞᱤᱧ ᱟᱪᱪᱷᱟ ᱛᱟᱦᱚᱞᱮ ᱟᱵᱚ ᱡᱟᱦᱟᱸ ᱟᱵᱚᱣᱟᱜ ᱡᱟᱦᱟᱸ ᱡᱟᱦᱮᱨ ᱛᱷᱟᱱ ᱱᱚᱣᱟ ᱮᱸ ᱪᱮᱫᱞᱮᱠᱟ ᱪᱮᱫ ᱠᱚ ᱧᱮᱞ ᱠᱟᱛᱮᱜ ᱟᱵᱚ ᱵᱚᱱ ᱩᱨᱩᱢ ᱫᱟᱲᱮᱜ-ᱟ, ᱡᱮ ᱱᱚᱶᱟ ᱟᱵᱚ ᱥᱟᱱᱛᱟᱲ ᱠᱚᱣᱟᱜ ᱡᱟᱦᱮᱨ ᱛᱷᱟᱱ ᱠᱟᱱᱟ ᱢᱮᱱᱛᱮ?
ᱛᱚ ᱟᱹᱞᱤᱧ ᱡᱮ ᱴᱩᱠᱩ ᱞᱤᱧ ᱧᱮᱞ ᱠᱟᱫᱟ ᱚᱱᱟ ᱜᱮᱞᱤᱧ ᱞᱟᱹᱭᱫᱟ᱾
ᱦᱮᱸ ᱚᱱᱟ ᱜᱮ,
ᱛᱚ ᱟᱵᱚ ᱡᱟᱦᱮᱨ ᱛᱷᱟᱱ ᱨᱮ ᱢᱟᱱᱮ ᱡᱟᱦᱟᱸᱭ ᱠᱚ ᱦᱟᱹᱛᱤ ᱥᱟᱫᱚᱢ ᱠᱚ ᱛᱟᱦᱮᱸᱱ ᱜᱮᱭᱟ ᱡᱟᱦᱟᱸ ᱦᱟᱥᱟ ᱛᱮᱠᱚ ᱵᱮᱱᱟᱣ ᱠᱚᱣᱟ ᱚᱱᱟ ᱧᱮᱞ ᱚᱱᱟ ᱧᱮᱞ ᱨᱮᱦᱚᱸ ᱵᱩᱡᱷᱟᱹᱜ ᱜᱮᱭᱟ ᱾ ᱛᱟᱯᱚᱨᱮ ᱡᱟᱦᱮᱨ ᱛᱷᱟᱱ᱾ ᱡᱚᱠᱷᱚᱱ ᱟᱵᱚᱣᱟᱜ ᱢᱟᱱᱮ ᱵᱟᱦᱟ ᱢᱟᱜ ᱢᱚᱬᱮ ᱠᱚ ᱦᱩᱭᱩᱜ ᱜᱮᱭᱟ ᱛᱟᱦᱞᱮ ᱚᱸᱰᱮ ᱢᱟᱱᱮ ᱯᱩᱱ ᱥᱮᱜ ᱯᱩᱱᱭᱟ ᱠᱷᱩᱱᱴᱤ ᱵᱤᱫ ᱠᱟᱛᱮᱜ ᱦᱟᱱᱟ ᱠᱷᱚᱲ ᱛᱮ ᱟᱹᱣᱨᱤ ᱠᱚ ᱫᱟᱵ ᱜᱮᱭᱟ᱾
ᱦᱳᱭ ᱦᱳᱭ
ᱛᱚ ᱚᱝᱠᱟᱱᱟᱜ ᱚᱱᱟ ᱧᱮᱞ ᱛᱮ ᱦᱚᱸ ᱵᱩᱡᱷᱟᱹᱜ ᱜᱮᱭᱟ, ᱛᱟᱯᱚᱨᱮ ᱚᱱᱟ ᱩᱞ ᱰᱟᱹᱨ ᱠᱚ, ᱥᱟᱨᱡᱚᱢ ᱰᱟᱹᱨ ᱠᱚ, ᱚᱱᱟ ᱥᱳᱢᱳᱭ ᱠᱚ ᱮᱢ ᱜᱮᱭᱟ ᱡᱟᱦᱮᱨ ᱛᱷᱟᱱ ᱠᱚᱨᱮ ᱛᱟᱦᱮᱱ ᱜᱮᱭᱟ ᱟᱹᱰᱤ ᱡᱟᱦᱮᱨ ᱛᱷᱟᱱ ᱠᱚᱨᱮ᱾ ᱛᱚ ᱱᱤᱭᱟᱹ ᱧᱮᱞ ᱛᱮ ᱦᱚᱸ ᱵᱩᱡᱟᱹᱣ ᱜᱮᱭᱟ᱾
ᱡᱮ ᱚᱱᱟ ᱟᱵᱚᱣᱟᱜ ᱡᱟᱦᱮᱨ ᱛᱷᱟᱱ ᱠᱟᱱᱟ ᱢᱮᱱᱛᱮ ᱦᱮᱸ᱾
ᱟᱵᱚᱣᱟᱜ ᱵᱮᱥᱤᱨ ᱵᱷᱟᱜᱽ ᱡᱟᱦᱮᱨ ᱛᱷᱟᱱ ᱜᱤᱢ ᱧᱮᱞᱟ ᱦᱚᱭᱛᱳ ᱫᱟᱨᱮ ᱞᱟᱛᱟᱨ ᱨᱮ᱾
ᱥᱟᱨᱡᱚᱢ ᱫᱟᱨᱮ, ᱦᱳᱭ ᱦᱳᱭ ᱮ ᱡᱚᱛᱚ ᱠᱷᱚᱱᱟᱜ ᱯᱳᱭᱞᱳ ᱫᱚ ᱥᱟᱨᱡᱚᱢ ᱫᱟᱨᱮ ᱛᱟᱦᱮᱱᱟ ᱚᱸᱰᱮ ᱫᱚ, ᱛᱟᱨᱯᱚᱨᱮ ᱚᱸᱰᱮ ᱡᱟᱦᱟᱸᱭ ᱟᱵᱚᱨᱮᱱ ᱵᱚᱸᱜᱟ ᱵᱩᱨᱩ ᱠᱚ ᱦᱟᱹᱛᱤ ᱥᱟᱫᱚᱢ ᱠᱚᱠᱚ ᱛᱟᱦᱮᱱ ᱠᱟᱱᱟ᱾ ᱮ ᱱᱤᱝᱠᱟ ᱠᱟ ᱛᱮ ᱜᱮ ᱡᱟᱹᱥᱛᱤ ᱫᱚᱵᱚᱱ ᱧᱮᱞ ᱩᱨᱩᱢ ᱫᱟᱲᱮᱭᱟᱜ-ᱟ, ᱱᱚᱣᱟ ᱫᱚ ᱟᱵᱚᱣᱟᱜ ᱡᱟᱦᱮᱨ ᱛᱷᱟᱱ ᱠᱟᱱᱟ ᱢᱮᱱᱛᱮ᱾
ᱦᱮᱸ, ᱟᱨ ᱠᱤᱪᱷᱩ ᱡᱩᱫᱤ ᱵᱤᱱ ᱞᱟᱹᱭ ᱠᱮᱭᱟ ᱡᱟᱦᱮᱨ ᱛᱷᱟᱱ ᱪᱮᱫ ᱧᱮᱞ ᱞᱮᱠᱷᱟᱱ ᱩᱯᱨᱩᱢᱚᱜ-ᱟ? ᱡᱩᱫᱤ ᱢᱚᱱᱮ ᱦᱤᱡᱩᱜ
ᱦᱮᱸ ᱡᱟᱦᱮᱨ ᱛᱷᱟᱱ ᱫᱚ ᱮᱸ ᱡᱟᱦᱮᱨ ᱛᱷᱟᱱ ᱫᱚ ᱱᱚᱝᱠᱟ ᱟᱵᱚ ᱫᱚ ᱠᱟᱹᱴᱤᱡ ᱚᱱᱟ ᱫᱚ ᱮᱸ ᱵᱤᱨ ᱨᱮ ᱟᱹᱰᱤ ᱟᱭᱢᱟ ᱞᱮᱠᱟᱱᱟᱜ ᱫᱟᱨᱮ ᱱᱟᱹᱲᱤᱢ ᱧᱮᱞ ᱨᱮᱦᱚᱸ ᱴᱷᱤᱠ ᱜᱮᱭᱟ᱾ ᱢᱮᱱᱠᱷᱟᱱ ᱡᱟᱦᱮᱨ ᱛᱷᱟᱱ ᱫᱚ ᱟᱢ ᱠᱟᱹᱴ ᱴᱤ ᱪᱩᱞᱩᱝ ᱠᱚᱭᱚᱜ ᱛᱮᱜᱮᱢ ᱵᱩᱡᱷᱟᱹ ᱫᱟᱲᱮᱭᱟᱜᱼᱟ ᱱᱚᱣᱟ ᱫᱚ ᱵᱟᱝ ᱢᱤᱫᱴᱟᱝ ᱵᱚᱸᱜᱟ ᱵᱩᱨᱩ ᱴᱷᱟᱶ ᱠᱟᱱᱟ ᱢᱮᱱ ᱛᱮ ᱾ ᱵᱚᱸᱜᱟ ᱵᱩᱨᱩ ᱡᱟᱭᱜᱟ ᱠᱟᱱᱟ ᱢᱮᱱᱛᱮ ᱚᱸᱰᱮ ᱫᱚ ᱟᱢ ᱚᱱᱛᱮ ᱫᱚ ᱵᱟᱢ ᱞᱮᱵᱮᱫ ᱯᱟᱨᱚᱢᱟ ᱾ ᱟᱢ ᱵᱤᱨ ᱨᱮ ᱨᱮᱱᱟᱜ ᱦᱚᱸ ᱧᱮᱞ ᱢᱮ ᱚᱱᱠᱟ ᱡᱟᱦᱟᱸ ᱡᱟᱭᱜᱟ ᱨᱮᱜᱮ ᱚᱱᱠᱟ ᱜᱚᱴᱟ ᱥᱮᱫ ᱮᱢ ᱫᱟᱲᱟ ᱯᱟᱨᱮᱢ ᱨᱚᱦ ᱢᱮᱱᱠᱷᱟᱱ ᱚᱸᱰᱮ ᱫᱚ ᱵᱟᱢ ᱚᱸᱰᱮ ᱫᱚᱢ ᱠᱚᱭᱚᱜ ᱛᱮᱜᱮᱢ ᱴᱷᱤᱠᱟᱹᱭᱟ ᱢᱤᱫᱴᱟᱝ ᱟᱵᱚᱣᱟᱜ ᱡᱟᱦᱮᱨ ᱛᱷᱟᱱ ᱨᱮ ᱡᱮᱢᱚᱱ ᱡᱚᱠᱷᱚᱱ ᱵᱟᱦᱟ ᱵᱚᱸᱜᱟ ᱠᱚ ᱦᱩᱭᱩᱜᱜ ᱛᱟᱵᱱᱟ ᱩᱱ ᱥᱩᱚᱢᱚᱭ ᱫᱚ᱾ ᱢᱤᱫᱴᱟᱝ ᱮ ᱡᱟᱦᱟᱸ ᱛᱤᱱ ᱢᱟᱨᱟᱲᱟᱝ ᱛᱮ ᱢᱤᱫᱴᱟᱝ ᱡᱟᱭᱜᱟᱛᱮ ᱟᱵᱚ ᱵᱚᱱ ᱜᱷᱮᱨᱟᱣ ᱮᱥᱮᱫ ᱠᱟᱜ ᱜᱮᱭᱟ᱾ ᱦᱮᱸ ᱥᱮ ᱵᱟᱝ ᱡᱮ ᱱᱤᱱᱟᱹᱜ ᱢᱟᱨᱟᱝ ᱴᱷᱟᱶ ᱨᱮᱫᱚ ᱟᱵᱚᱣᱟᱜ ᱵᱚᱸᱜᱟ ᱵᱩᱨᱩ ᱴᱷᱟᱶ ᱠᱟᱱ ᱛᱟᱵᱳᱱᱟ᱾ ᱦᱳᱭ ᱱᱚᱝᱠᱟ ᱧᱮᱞ ᱠᱟᱛᱮ ᱩᱨᱩᱢᱚᱜ ᱛᱟᱵᱚᱱ᱾
ᱦᱳᱭ ᱛᱟᱦᱚᱞᱮ ᱟᱨ ᱢᱤᱫᱴᱟᱝ ᱠᱩᱠᱞᱤ ᱜᱮᱞᱤᱧ ᱫᱚᱦᱚᱭᱮᱫᱼᱟ᱾
ᱦᱮᱸ ᱫᱚᱦᱚᱭ ᱵᱤᱱ᱾
ᱮᱸ ᱞᱟᱹᱭ ᱫᱟᱞᱤᱧ ᱛᱟᱦᱚᱞᱮ ᱟᱵᱚᱣᱟᱜ ᱮ ᱥᱟᱶᱛᱟᱨ ᱨᱮ ᱡᱟᱦᱟᱸᱭ ᱟᱛᱳ ᱢᱚᱬᱮ ᱦᱚᱲ ᱢᱮᱱᱟᱜ ᱠᱚᱣᱟ ᱱᱩᱠᱩ ᱫᱚ ᱚᱠᱚᱭ ᱠᱚ ᱠᱟᱱᱟ ᱠᱚ ᱞᱟᱹᱭ ᱞᱮᱠᱷᱟᱱ ᱵᱤᱱ᱾
ᱦᱮᱸ ᱟᱞᱤᱧ ᱡᱚᱛᱚᱴᱩᱠᱩ ᱞᱤᱧ ᱵᱟᱲᱟᱭᱟ ᱯᱨᱚᱛᱷᱚᱢᱚᱛᱚ ᱢᱮᱱᱞᱠᱷᱟᱱ ᱟᱛᱳ ᱨᱤᱱᱤᱡ ᱡᱟᱦᱟᱸᱭ ᱢᱟᱺᱡᱷᱤ ᱢᱮᱱᱟᱭᱟ ᱛᱟᱯᱚᱨᱮ ᱢᱟ ᱯᱟᱨᱜᱟᱱᱟ ᱡᱟᱦᱟᱸ ᱢᱮ ᱯᱟᱨᱜᱟᱱᱟ ᱛᱟᱨᱯᱚᱨᱮ ᱜᱳᱰᱮᱛ᱾ ᱡᱚᱜᱽᱢᱟᱺᱡᱷᱤ ᱡᱚᱜᱽᱢᱟᱺᱡᱷᱤ ᱛᱟᱯᱚᱨᱮ ᱟᱵᱚᱨᱮᱱ ᱱᱟᱭᱠᱮ᱾ ᱦ ᱟᱹᱞᱤᱧ ᱫᱚ ᱱᱚᱝᱠᱟ ᱜᱮ ᱢᱚᱱᱮ ᱦᱤᱡᱩᱜ ᱠᱟᱱᱟ ᱟᱹᱵᱤᱱ ᱡᱩᱫᱤ ᱠᱤᱪᱷᱩ ᱵᱤᱱ ᱞᱟᱹᱭ ᱠᱮᱭᱟ᱾
ᱦᱮᱸ ᱟᱹᱵᱤᱱ ᱡᱟᱦᱟᱸ ᱠᱚᱵᱤᱱ ᱞᱟᱹᱭ ᱠᱮᱜᱼᱟ ᱱᱩᱠᱩᱩ ᱜᱮ᱾ ᱢᱟᱺᱡᱷᱤ ᱛᱟᱯᱚᱨᱮ ᱜᱚᱰᱮᱛ, ᱡᱚᱜᱽᱢᱟᱺᱡᱷᱤ ᱱᱟᱭᱠᱮ ᱟᱨ ᱯᱟᱨᱟᱱᱤᱠ ᱱᱩᱠᱩ ᱠᱚ ᱢᱚᱬᱮ ᱦᱚᱲ ᱜᱮ ᱦᱩᱭᱩᱜ ᱠᱟᱱᱟ ᱠᱚ ᱟᱵᱚ ᱟᱛᱩᱨ ᱨᱮᱱ ᱮ ᱡᱟᱦᱟᱸᱭ ᱢᱩᱞ ᱠᱷᱩᱱᱴᱤ ᱞᱮᱠᱟ ᱛᱮᱫᱚ᱾ ᱢᱚᱬᱮ ᱦᱚᱲ ᱜᱮᱠᱚ ᱞᱮᱠᱷᱟᱜᱼᱟ ᱡᱟᱦᱟᱱᱟᱜ ᱪᱤᱠᱟᱹᱜᱼᱟ᱾ ᱯᱩᱭᱭᱞᱩ ᱨᱮᱫᱚ ᱟᱛᱳ ᱨᱮᱱᱟᱜ ᱡᱟᱦᱱᱟᱜ ᱜᱷᱚᱴᱚᱱᱟ ᱠᱚ ᱜᱷᱚᱴᱟᱜᱼᱟ ᱡᱷᱚᱛᱚ ᱠᱷᱚᱱᱟᱜ ᱯᱩᱭᱭᱞᱩ ᱨᱮᱫᱚ ᱱᱩᱠᱩ ᱠᱚ ᱵᱩᱡᱷᱟᱹᱣ ᱫᱟᱲᱮᱭᱟᱜᱼᱟ᱾ ᱢᱟᱱᱮ ᱱᱩᱠᱩ ᱜᱮᱵᱩᱱ ᱵᱟᱲᱟᱭ ᱦᱚᱪᱚ ᱠᱚᱣᱟ ᱟᱵᱚ ᱡᱷᱚᱛᱚ ᱠᱷᱚᱱᱟᱜ ᱯᱩᱭᱞᱳ ᱨᱮᱫᱚ ᱟᱵᱚ ᱢᱟ ᱡᱷᱤ ᱜᱮᱵᱚᱱ ᱵᱟᱲᱟᱭ ᱦᱚᱪᱚᱭᱮᱭᱟ ᱤᱱᱟᱹ ᱛᱟᱭᱚᱢ ᱦᱩᱭᱩᱜ ᱠᱟᱱᱟ ᱢᱟᱡᱷᱤ ᱫᱚ ᱚᱱᱠᱟ ᱜᱚᱰᱮᱛᱭ ᱞᱟᱹᱭᱭᱟ ᱟᱨ ᱜᱚᱰᱮᱛ ᱫᱚ ᱟᱛᱳ ᱨᱮᱱ ᱡᱩᱫᱤ ᱡᱟᱦᱟᱱᱟᱜ ᱜᱚᱡ ᱜᱩᱨ ᱠᱚ ᱦᱩᱭ ᱮᱱᱟ ᱛᱟᱦᱚᱞᱮ ᱜᱚᱰᱮᱛ ᱫᱚ ᱟᱛᱳ ᱨᱮᱱ ᱥᱟᱱᱟᱢ ᱦᱚᱲᱮ ᱞᱟᱹᱭ ᱟᱠᱚᱣᱟ, ᱟᱛᱳ ᱡᱷᱚᱛᱚ ᱦᱚᱲᱟᱜ ᱚᱲᱟᱜ ᱚᱲᱟᱜ ᱪᱟᱞᱟᱣ ᱠᱟ ᱛᱮ ᱞᱟᱹᱭ ᱦᱚᱴᱚᱣᱟᱚᱣᱟ ᱡᱮ ᱛᱮᱦᱤᱧ ᱱᱚᱝ ᱚᱱᱠᱟ ᱪᱮᱫ ᱦᱩᱭ ᱟᱠᱟᱱᱟ ᱥᱮ ᱵᱟᱝ ᱦᱩᱭ ᱟᱠᱟᱱᱟ ᱚᱱᱟ ᱤᱫᱤ ᱠᱟᱛᱮᱫ ᱦᱚᱦᱚ ᱟᱠᱚᱣᱟᱭ᱾ ᱜᱚᱰᱮᱛᱟᱜ ᱠᱟᱹᱢᱤ ᱫᱚ ᱚᱱᱮ ᱡᱟᱦᱟᱸ ᱢᱟᱱᱮ ᱦᱚᱦᱚᱜᱮ ᱩᱱᱤ ᱫᱚ ᱥᱟᱱᱟᱢ ᱦᱚᱲᱟᱜ ᱚᱲᱟᱜ ᱨᱮ ᱪᱟᱞᱟᱣ ᱠᱟᱛᱮᱜ ᱦᱚᱦᱚᱭᱟᱭ᱾ ᱦᱚᱦᱚ ᱡᱟᱣᱨᱟ ᱠᱚᱣᱟᱭ ᱢᱟᱱᱮ ᱢᱤᱫᱴᱟᱝ ᱡᱟᱭᱜᱟ ᱨᱮ ᱦᱚᱲ ᱱᱚᱝᱠᱟ᱾ ᱟᱨ ᱱᱟᱭᱠᱮ ᱫᱚ ᱡᱟᱦᱟᱸ ᱟᱵᱚᱣᱟᱜ ᱟᱛᱳ ᱨᱮᱱᱟᱜ ᱡᱟᱦᱟᱸ ᱡᱟᱦᱮᱨ ᱛᱷᱟᱱ ᱛᱟᱨᱯᱚᱨᱮ ᱟᱛᱩᱨ ᱨᱮᱱ ᱵᱚᱸᱜᱟ ᱵᱩᱨᱩ ᱠᱚᱜᱮ ᱥᱮᱵᱟ ᱫᱮᱵᱟ ᱠᱚᱣᱟ, ᱢᱟᱱᱮ ᱫᱮᱵᱟ ᱥᱮᱵᱟ ᱠᱚᱣᱟ ᱩᱱᱠᱩᱜ ᱜᱮ᱾ ᱦᱳᱭ ᱟᱨ ᱢᱟᱹᱡᱷᱤ ᱫᱚ ᱦᱮᱸ ᱞᱟᱹᱭ ᱵᱤᱱ?
ᱟᱛᱩᱨ ᱨᱮ ᱡᱟᱦᱟᱱᱟᱜ ᱦᱚᱭᱛᱚ ᱢᱤᱫᱴᱟᱝ ᱮᱴᱠᱮᱴᱚᱬᱮ ᱥᱨᱤᱥᱴᱤᱭᱮᱱᱟ ᱦᱚᱭᱛᱚ ᱡᱚᱛᱚ ᱦᱚᱲ ᱢᱤᱞᱮ ᱢᱤᱫᱴᱟᱝ ᱜᱟᱯᱟᱞᱢᱟᱨᱟᱣ ᱦᱩᱭᱩᱜᱼᱟ, ᱛᱟᱦᱚᱞᱮ ᱢᱟᱡᱷᱤ ᱜᱮ ᱛᱟᱦᱮᱱᱟᱭ ᱟᱞᱤᱧ ᱫᱚᱞᱤᱧ ᱢᱚᱱᱮᱭᱟ ᱩᱱᱤ ᱢᱮᱱ ᱠᱷᱩᱱ ᱴᱤ᱾ ᱥᱮ ᱩᱱᱤ ᱜᱮᱠᱚ ᱢᱟᱱᱟᱣ ᱵᱟᱛᱟᱭ-ᱟ᱾
ᱦᱳᱭ ᱦᱳᱭ ᱮᱠᱫᱚᱢ ᱟᱛᱳ ᱨᱮ ᱡᱟᱦᱟᱱᱟᱜ ᱠᱚ ᱡᱩᱫᱤ ᱜᱚᱴᱟᱜᱼᱟ ᱛᱟᱯᱟᱢ ᱠᱷᱟᱹᱯᱟᱹᱨᱤ ᱦᱩᱭᱩᱜ ᱨᱮᱦᱚᱸ ᱡᱚᱛᱚ ᱠᱷᱚᱱᱟᱜ ᱯᱩᱭᱞᱳ ᱫᱚ ᱢᱟᱺᱡᱷᱤ ᱜᱮ ᱚᱱᱟ ᱫᱚ ᱚᱱᱟ ᱠᱟᱛᱷᱟ ᱫᱚᱭ ᱮᱛᱚᱦᱚᱵ-ᱟ ᱥᱮ ᱩᱱᱤᱜᱮ ᱢᱟᱱᱮ ᱡᱷᱚᱛᱚ ᱠᱷᱚᱱᱟᱜ ᱪᱮᱛᱟᱱ ᱨᱮᱫᱚ ᱩᱱᱤᱜᱮ ᱢᱮᱱᱟᱜ ᱟᱠᱟᱫᱮ ᱛᱟᱵᱚᱱᱟ᱾ ᱡᱮ ᱩᱱᱤᱜᱮ ᱚᱱᱟ ᱜᱟᱞᱢᱟᱨᱟᱣ ᱫᱚ-ᱼ ᱯᱩᱭᱭᱞᱳ ᱚᱠᱟ ᱞᱮᱠᱟ ᱠᱟᱛᱮ ᱥᱟᱞᱟ ᱜᱚᱴᱟᱜᱼᱟ ᱥᱮ ᱪᱮᱠᱟ ᱫᱤᱥ ᱦᱩᱫᱤᱥ ᱠᱚ ᱢᱟᱱᱮ ᱩᱱᱤᱜᱮ ᱮᱢᱚᱜᱼᱟᱭ᱾
ᱦᱮᱸ
ᱟᱨ ᱚᱱᱟ ᱛᱟᱭᱚᱢ ᱫᱚ ᱢᱮᱱᱟᱜ ᱠᱚᱣᱟ ᱟᱨᱚ ᱦᱩᱸ
ᱟᱪᱪᱷᱟ ᱟᱵᱚ ᱥᱚᱢᱟᱡᱽ ᱨᱮ ᱛᱤᱱ ᱜᱚᱴᱟᱝ ᱵᱟᱯᱞᱟ ᱢᱮᱱᱟᱜ-ᱟ ᱡᱩᱫᱤ ᱵᱤᱱ ᱞᱟᱹᱭ ᱠᱮᱭᱟ?
ᱟᱪᱪᱷᱟ ᱦᱮᱸ ᱵᱟᱯᱞᱟ ᱫᱚ ᱟᱞᱤᱧ ᱡᱟᱦᱟᱸ ᱞᱮᱠᱟᱞᱤᱧ ᱩᱭᱦᱟᱹᱨ ᱠᱟᱜᱼᱟ ᱦᱚᱭᱛᱚ ᱥᱟᱱᱟᱢ ᱞᱮᱠᱟᱱᱟᱜ ᱫᱚ ᱵᱟᱞᱤᱧ ᱩᱭᱦᱟᱹᱨ ᱫᱟᱲᱮᱭᱟᱜ ᱠᱟᱱᱟ ᱡᱮᱢᱚᱱ ᱫᱩᱣᱟᱹᱨ ᱵᱟᱯᱞᱟ, ᱛᱟᱯᱚᱨᱮ ᱡᱟᱦᱟᱸ ᱠᱚᱸᱰᱮᱞ ᱧᱟᱯᱟᱢ ᱵᱟᱯᱞᱟ, ᱴᱩᱝᱠᱤ ᱫᱤᱯᱤᱞ ᱵᱟᱯᱞᱟ ᱛᱟᱨᱯᱚᱨᱮ ᱦᱩᱭᱩᱜ ᱠᱟᱱᱟ ᱚᱨ ᱤᱛᱩᱫ ᱵᱟᱯᱞᱟ᱾ ᱱᱚᱝᱠᱟ ᱜᱮ ᱟᱫᱚ ᱵᱟᱞᱤᱧ ᱩᱭᱦᱟᱹᱨᱮᱜ-ᱟ ᱱᱤᱭᱟᱹ ᱠᱚᱜᱮᱞᱤᱧ ᱩᱭᱦᱟᱹᱨ ᱠᱟᱜ-ᱟ ᱟᱹᱵᱤᱱ ᱡᱩᱫᱤ ᱵᱤᱱ ᱩᱭᱦᱟᱹᱨ ᱠᱟᱜ-ᱟ ᱞᱟᱹᱭ ᱵᱤᱱ᱾
ᱟᱹᱞᱤᱧ ᱦᱚᱸ ᱥᱮᱨᱚᱠᱚᱢ ᱫᱚ ᱩᱭᱦᱟᱹᱨ ᱵᱟᱹᱱᱩᱜ ᱛᱟᱹᱞᱤᱧᱟ᱾ ᱟᱪᱪᱷᱟ ᱥᱟᱨ ᱥᱟᱹᱜᱩᱱ ᱡᱟᱦᱟᱸ ᱵᱟᱯᱞᱟ ᱚᱱᱟ ᱢᱮᱱᱟᱜ ᱟᱥᱮ ᱵᱟᱝ?
ᱦᱮᱸ ᱥᱟᱨ ᱥᱟᱹᱜᱩᱱ ᱵᱟᱯᱞᱟ ᱫᱚ ᱚᱱᱟ ᱡᱟᱦᱟᱸ ᱫᱩᱣᱟᱹᱨ ᱵᱟᱯᱞᱟ ᱚᱱᱟᱴᱟᱜ ᱜᱮ ᱟᱹᱞᱤᱧ ᱫᱚᱞᱤᱧ ᱵᱟᱲᱟᱭᱟ᱾
ᱟᱪᱪᱷᱟ ᱟᱨ ᱴᱩᱝᱠᱤ ᱫᱤᱯᱤᱞ ᱵᱟᱯᱞᱟ ᱫᱚ ᱚᱠᱟᱞᱮᱠᱟ?
ᱦᱮᱸ ᱴᱩᱝᱠᱤ ᱫᱤᱯᱤᱞ ᱵᱟᱯᱞᱟ ᱫᱚ ᱟᱹᱞᱤᱧ ᱦᱚᱸ ᱚᱱᱟ ᱫᱚ ᱵᱟᱹᱞᱤᱧ ᱩᱭᱦᱟᱹᱨᱮᱜ-ᱟ ᱦᱟᱸᱜ ᱠᱷᱟᱱ ᱚᱱᱠᱟ ᱫᱚ᱾ ᱟᱫᱚ ᱟᱹᱵᱤᱱ ᱵᱤᱱ ᱩᱭᱦᱟᱹᱨ ᱠᱟᱜ ᱠᱷᱟᱱ ᱞᱟᱹᱭ ᱥᱚᱫᱚᱨ ᱵᱤᱱ᱾
ᱵᱟᱝ ᱟᱹᱞᱤᱧ ᱦᱚᱸ ᱚᱱᱟ ᱠᱤᱱᱛᱩ ᱴᱷᱤᱠ ᱫᱚ ᱵᱟᱹᱞᱤᱧ ᱵᱟᱲᱟᱭᱟ ᱱᱤᱭᱟᱹ ᱯᱮᱯᱟᱨ ᱛᱮ᱾ ᱟᱨ ᱡᱟᱦᱟᱸ ᱢᱤᱫᱴᱟᱝ ᱠᱚ ᱞᱟᱹᱭᱫᱟ ᱵᱟᱦᱟ ᱥᱟᱣᱦᱟ ᱚᱱᱟ ᱵᱟᱨᱮᱛᱮ ᱡᱩᱫᱤ ᱵᱤᱱ ᱞᱟᱹᱭ ᱠᱮᱭᱟ?
ᱦᱮᱸ ᱵᱟᱦᱟ ᱥᱟᱸᱣᱦᱟ ᱫᱚ ᱮᱸ ᱵᱟᱦᱟ ᱥᱟᱸᱣᱦᱟ ᱫᱚ ᱟᱹᱞᱤᱧ ᱡᱟᱦᱟᱸ ᱞᱮᱠᱟᱞᱤᱧ ᱧᱮᱞ ᱟᱹᱜᱩ ᱟᱠᱟᱜ-ᱟ ᱚᱱᱟᱴᱟᱜ ᱜᱮᱞᱤᱧ ᱞᱟᱹᱭ ᱮᱫᱟ ᱮᱜ ᱵᱟᱦᱟ ᱥᱟᱸᱣᱦᱟ ᱫᱚ ᱦᱩᱭᱩᱜ ᱠᱟᱱᱟ ᱡᱟᱦᱟᱸ ᱫᱚ ᱯᱳᱭᱞᱳ ᱨᱮ ᱡᱟᱦᱟᱸᱭ ᱫᱚ ᱟᱹᱠᱤᱱ ᱛᱮᱜᱮ ᱠᱤᱱ ᱮᱜᱸ ᱵᱟᱹᱦᱩ ᱡᱟᱶᱟᱭ ᱡᱟᱦᱟᱸ ᱫᱚ ᱵᱟᱯᱞᱟ ᱢᱟᱱᱮ ᱡᱟᱦᱟᱸ ᱫᱚ ᱟᱸᱜᱤᱨᱚᱜ ᱠᱟᱱᱟ ᱠᱤᱱ ᱯᱳᱭᱞᱳ ᱨᱮ ᱚᱲᱟᱜ ᱦᱚᱲ ᱠᱚᱫᱚ ᱚᱱᱟ ᱠᱚᱫᱚ ᱵᱟᱠᱚ ᱵᱟᱲᱟᱭ ᱫᱟᱲᱮᱭᱟᱜ ᱠᱟᱱᱟ ᱦᱟᱸᱜ ᱠᱷᱟᱱ᱾ ᱟᱫᱚ ᱩᱱᱤ ᱡᱚᱠᱷᱚᱱ ᱢᱤᱫᱴᱟᱝ ᱠᱩᱲᱤ ᱜᱤᱫᱽᱨᱟᱹ ᱮ ᱡᱚᱠᱷᱚᱱ ᱠᱚᱲᱟ ᱜᱤᱫᱽᱨᱟᱹ ᱚᱲᱟᱜ ᱮ ᱪᱟᱞᱟᱣᱱᱟ ᱛᱟᱦᱚᱞᱮ ᱩᱱᱤ ᱫᱚ ᱚᱸᱰᱮ ᱨᱮᱱ ᱦᱟᱸᱰᱮ ᱨᱮᱱᱮ ᱦᱩᱭᱱᱟ ᱦᱟᱜᱠᱷᱟᱱ ᱩᱱᱤ ᱫᱚ ᱦᱟᱸᱰᱮ ᱫᱚ ᱵᱟᱹᱦᱩ ᱢᱮᱱ ᱛᱮᱠᱚ ᱩᱨᱩᱢᱮ ᱠᱟᱱᱟ᱾ ᱛᱟᱞᱦᱮ ᱟᱫᱚ ᱩᱝᱠᱤᱱᱟᱜ ᱡᱚᱠᱷᱚᱱ ᱵᱟᱯᱞᱟ ᱠᱟᱹᱢᱤ ᱦᱚᱨᱟ ᱠᱚ ᱥᱟᱵᱟ ᱩᱱ ᱥᱚᱢᱟᱹᱭ ᱟᱫᱚ ᱩᱱᱠᱤᱱᱟᱜ ᱠᱟᱹᱢᱤ ᱦᱚᱨᱟ ᱫᱚ ᱦᱟᱸᱜ ᱠᱷᱟᱱ ᱟᱫᱚ ᱚᱝᱠᱟ ᱧᱮᱞ ᱧᱮᱯᱮᱞ ᱠᱚᱫᱚ ᱪᱮᱫ ᱦᱚᱸᱛᱚ ᱦᱟᱸᱜᱠᱷᱟᱱ ᱵᱟᱝ ᱦᱩᱭᱩᱜᱼᱟ᱾ ᱮ ᱯᱳᱭᱞᱳ ᱨᱮᱫᱚ ᱩᱱᱠᱤᱱ ᱫᱚ ᱯᱟᱸᱡᱟ ᱴᱮᱥᱟᱣ ᱠᱤᱱᱟᱹ ᱠᱚ᱾ ᱚᱱᱟ ᱛᱟᱭᱚᱢ ᱡᱩᱫᱤ ᱟᱠᱚ ᱵᱟᱯᱞᱟ ᱠᱟᱹᱢᱤ ᱦᱚᱨᱟ ᱠᱚ ᱥᱟᱵ ᱛᱟᱹᱠᱤᱱᱟ ᱟᱫᱚ ᱩᱱᱠᱤᱱᱟᱜ ᱡᱟᱦᱟᱸ ᱵᱟᱯᱞᱟ ᱠᱟᱹᱢᱤ ᱦᱚᱨᱟ ᱦᱩᱭᱩᱜ-ᱟ ᱱᱟᱸᱰᱮ᱾ ᱩᱸᱜ ᱠᱚᱲᱟ ᱜᱤᱫᱽᱨᱟᱹ ᱚᱲᱟᱜ ᱨᱮ᱾ ᱟᱫᱚ ᱠᱤᱱᱛᱩ ᱚᱱᱠᱟ ᱵᱟᱯᱞᱟ ᱫᱚ ᱟᱫᱚ ᱦᱟᱸᱰᱮ ᱫᱚ ᱵᱟᱝ ᱦᱩᱭᱩᱜ ᱛᱟᱹᱠᱤᱱᱟ ᱠᱩᱲᱤ ᱜᱤᱫᱽᱨᱟᱹ ᱚᱲᱟᱜ ᱨᱮᱫᱚ᱾ ᱱᱚᱸᱰᱮ ᱜᱮ ᱦᱳᱭᱳᱼᱟ ᱥᱟᱱᱟᱢ ᱠᱤᱪᱷᱩ᱾ ᱟᱫᱚ ᱚᱱᱠᱟ ᱡᱮ ᱵᱟᱹᱨᱭᱟᱹᱛ ᱠᱚᱦᱚᱸ ᱵᱟᱝᱟ ᱩᱱ ᱫᱚ ᱪᱮᱞᱤ ᱦᱚᱸ ᱵᱟᱝᱠᱚ ᱛᱟᱦᱮᱱᱟ ᱚᱱᱠᱟ ᱫᱚ᱾ ᱟᱹᱛᱩ ᱨᱮᱱᱟᱜ ᱟᱹᱛᱩ ᱨᱮᱱ ᱦᱚᱲ ᱠᱚᱜᱮ ᱠᱚ ᱛᱟᱦᱮᱱᱟ᱾ ᱟᱫᱚ ᱯᱮᱲᱟ ᱠᱚᱠᱚ ᱛᱟᱦᱮᱱ ᱛᱟᱠᱚᱣᱟ᱾ ᱟᱫᱚ ᱩᱱᱠᱤᱱᱟᱜ ᱡᱚᱠᱷᱚᱱ ᱱᱚᱸᱰᱮ ᱮ ᱠᱟᱹᱢᱤᱦᱚᱨᱟ ᱦᱩᱭᱩᱜ ᱛᱟᱹᱠᱤᱱᱟ ᱵᱟᱯᱞᱟ ᱠᱟᱹᱢᱤᱦᱚᱨᱟ᱾ ᱟᱫᱚ ᱚᱱᱟ ᱜᱮᱠᱚ ᱞᱟᱹᱭᱟ ᱵᱟᱦᱟ ᱥᱟᱦᱟ ᱫᱚ ᱟᱫᱚ᱾ ᱟᱞᱤᱧ ᱡᱟᱦᱟᱸ ᱞᱮᱠᱟᱞᱤᱧ ᱵᱟᱲᱟᱭᱟ᱾ ᱟᱫᱚ ᱟᱹᱵᱤᱱ ᱱᱚᱣᱟ ᱠᱷᱚᱱᱟᱜ ᱡᱩᱫᱤ ᱵᱷᱟᱜᱮ ᱧᱚᱜ ᱵᱤᱱ ᱵᱟᱲᱟᱭ ᱠᱷᱟᱱ ᱞᱟᱹᱭ ᱵᱤᱱ᱾
ᱢᱟᱱᱮ ᱦᱚᱞᱟᱱᱚᱜ ᱜᱮ ᱢᱤᱫ ᱦᱚᱲ ᱥᱟᱶ ᱟᱞᱳᱪᱚᱱᱟ ᱦᱩᱭᱱᱟ ᱩᱱᱤ ᱠᱤᱱᱛᱩ ᱵᱟᱦᱟ ᱥᱟᱦᱟ ᱫᱚ ᱮᱴᱟᱜ ᱨᱚᱠᱚᱢᱮ ᱞᱟᱹᱭ ᱠᱮᱫᱟ᱾
ᱦᱮᱸ ᱛᱟᱦᱚᱞᱮ ᱟᱹᱵᱤᱱ ᱪᱮᱫ ᱞᱮᱠᱟ ᱵᱤᱱ ᱩᱭᱦᱟᱹᱨ ᱠᱟᱜ-ᱟ ᱛᱟᱞᱦᱮ ᱞᱟᱹᱭ ᱵᱤᱱ ᱠᱟᱹᱴᱤᱡ ᱤᱱᱟᱹ ᱦᱚᱸ ᱦᱚ ᱵᱟᱲᱟᱭᱚᱜ-ᱟ ᱡᱮ ᱟᱹᱵᱤᱱ ᱪᱮᱫ ᱞᱮᱠᱟ ᱥᱮ ᱪᱮᱫ ᱚᱱᱟ ᱫᱚ ᱞᱟᱹᱭ ᱫᱚ ᱚᱱᱠᱟ ᱚᱥᱩᱵᱤᱫᱷᱟ ᱵᱟᱹᱱᱩᱜ ᱟᱠᱟᱜᱼᱟ᱾
ᱦᱮᱸ ᱵᱟᱦᱟ ᱥᱟᱦ ᱫᱚ ᱟᱹᱵᱤᱱ ᱪᱮᱫᱠᱟ ᱵᱤᱱ ᱞᱟᱹᱭ ᱠᱮᱫᱟ ᱚᱱᱠᱟ ᱵᱷᱟᱵ ᱛᱮᱜᱮ ᱦᱩᱭᱩᱜ-ᱟ᱾ ᱠᱤᱱᱛᱩ ᱦᱚᱞᱟᱱᱚᱜ ᱡᱟᱦᱟᱸᱭ ᱢᱤᱫ ᱦᱚᱲᱮ ᱢᱮᱛᱟᱜ ᱞᱤᱧᱟᱹ᱾ ᱩᱱᱞ ᱞᱟᱹᱭᱫᱟᱭ ᱫᱚ ᱵᱟᱦᱟᱟᱥᱟ ᱫᱚᱠᱚ ᱢᱮᱛᱟᱜ ᱠᱟᱱᱟ ᱦᱚᱭᱛᱚ ᱡᱟᱦᱟᱸᱭ ᱠᱚ ᱥᱟᱹᱰᱩᱭ ᱠᱟᱱᱟ ᱨᱟᱺᱰᱤ ᱠᱟᱱᱟ ᱠᱚ᱾ ᱩᱱᱠᱩᱣᱟᱜ ᱡᱚᱠᱷᱚᱱ ᱱᱤᱝᱠᱟᱹ ᱵᱟᱯᱞᱟ ᱦᱩᱭᱩᱜ-ᱟ ᱛᱟᱦᱚᱞᱮ ᱚᱱᱟ ᱥᱟᱶ ᱚᱱᱟᱜᱮ ᱵᱟ-ᱵᱟᱦᱟᱥᱟ ᱠᱚ ᱞᱟᱹᱭᱟ᱾ ᱠᱤᱱᱛᱩ ᱟᱞᱮ ᱱᱚᱛᱧ ᱧᱮᱞ ᱠᱟᱫᱟ ᱟᱵᱤᱱ ᱪᱮᱫᱠᱟ ᱵᱤᱱ ᱞᱟᱹᱭ ᱧᱮᱞ ᱠᱮᱫᱟ ᱞᱟᱹᱭ ᱠᱮᱫᱟ ᱚᱱᱠᱟᱜᱮ ᱵᱟᱦᱟ ᱥᱟᱦᱟ ᱠᱚ ᱢᱟᱱᱟᱣ ᱜᱮᱭᱟ ᱟᱨ ᱡᱟᱦᱟᱸᱭ ᱪᱷᱰᱣᱤ ᱨᱟ-ᱨᱟᱺᱰᱤ ᱩᱱᱠᱩ ᱢᱮᱱᱟᱜ ᱠᱚᱣᱟ ᱩᱱᱠᱩ ᱫᱚ ᱤᱛᱩᱫ ᱥᱤᱸᱫᱩᱨ ᱚᱱᱠᱟ ᱢᱤᱫᱴᱟᱝ ᱟᱸᱡᱚᱢ ᱦᱩᱭ ᱠᱟᱱᱟ᱾ ᱛᱚ ᱱᱤᱭᱟᱹ ᱛᱤᱱᱟᱹᱜ ᱥᱟᱹᱨᱤ ᱥᱮ ᱡᱩᱫᱤ ᱵᱮᱤᱱ ᱞᱟᱹᱭ ᱠᱮᱭᱟ ᱡᱟᱦᱟᱸᱭ ᱠᱚ ᱪᱷᱟᱹᱰᱤ ᱠᱟᱱᱟ ᱩᱱᱠᱩᱣᱟᱜ ᱵᱟᱯ ᱯᱞᱟ ᱫᱚ ᱤᱛᱩᱫ ᱥᱤᱸᱫᱩᱨ ᱠᱚ ᱢᱮᱱᱱᱟ ᱥᱮ ᱵᱟᱝᱠᱚ ᱢᱮᱱᱟ?
ᱵᱟᱝ ᱦᱮᱸ᱾ ᱩᱱᱠᱩ ᱫᱚ ᱮᱢᱱᱤ ᱢᱤᱫᱴᱟᱝ ᱛᱤᱸᱜᱩ ᱠᱟᱛᱮ ᱥᱮ ᱪᱮᱫᱮᱠᱟ ᱚᱱᱠᱟ ᱜᱮ ᱵᱟᱯᱞᱟ ᱦᱩᱭᱩᱜ ᱛᱟᱠᱚᱣᱟ ᱟᱨ ᱵᱟᱦᱟ ᱥᱟᱦᱟ ᱵᱟᱯ ᱵᱟᱯᱞᱟ ᱫᱚ ᱩᱱᱠᱩ ᱫᱚ ᱮ ᱫᱟᱹᱣᱲᱟᱹ ᱠᱚᱨᱮ ᱫᱚᱠᱚ ᱛᱩᱞ ᱠᱚᱣᱟ᱾ ᱩᱱᱠᱩᱣᱟᱜ ᱫᱚ ᱵᱟᱦᱟ ᱥᱟᱦᱟ ᱫᱚ ᱟᱞᱤᱧ ᱫᱚ ᱚᱱᱠᱟ ᱜᱤᱧ ᱵᱟᱲᱟᱭᱟ ᱱᱟᱜ ᱠᱷᱟᱱ᱾
ᱨᱟᱺᱰᱤ ᱩᱱᱠᱩᱣᱟᱜ ᱫᱚ ᱢᱟᱱᱮ ᱟᱞᱤᱧ ᱫᱚᱞᱤᱧ ᱧᱮᱞ ᱠᱟᱫᱟ ᱢᱟᱱᱮ ᱞᱮᱸᱜᱟ ᱥᱮᱫ ᱞᱮᱸᱜᱟ ᱛᱤ ᱛᱮ ᱥᱤᱸᱫᱩᱨᱟᱭᱟ᱾ ᱡᱚᱡᱚᱢ ᱛᱤ ᱛᱮᱫᱚ ᱵᱟᱝ ᱟᱨ ᱩᱱᱤ ᱥᱮᱫ ᱠᱚᱭᱚᱜ ᱠᱟᱛᱮᱦᱚᱸ ᱵᱟᱝ᱾ ᱟᱨ ᱵᱟᱦᱟ ᱥᱟᱦᱟ ᱢᱤᱫᱴᱟᱝ ᱧᱮᱞ ᱦᱩᱭᱱᱟ ᱛᱚ ᱚᱱᱟ ᱠᱤᱱᱛᱩ ᱵᱟᱝᱠᱚ ᱛᱩᱞ ᱠᱟᱮᱭᱟ ᱢᱟᱱᱮ ᱫᱩᱲᱩᱵ ᱠᱟᱛᱮᱜ ᱜᱮ ᱫᱩᱨᱫᱟᱱ ᱫᱚ ᱦᱩᱭᱱᱟ ᱫᱩᱲᱩᱵ ᱠᱟᱛᱮᱜ ᱜᱮ᱾ ᱞᱟᱛᱟᱨ ᱨᱮ ᱢᱤᱫᱴᱟᱝ ᱯᱟᱹᱴᱭᱟ ᱛᱟᱦᱮᱸ ᱠᱟᱱᱟ ᱚᱸᱰᱮ ᱜᱮ ᱫᱩᱲᱩᱵ ᱠᱟᱛᱮᱫ ᱜᱮ᱾ ᱡᱟᱶᱟᱭ ᱟᱨ ᱡᱟᱶᱟᱭ ᱵᱟᱹᱦᱩᱭ ᱛᱟᱦᱮᱸᱜ ᱠᱟᱱᱟ᱾
ᱦᱮᱸ ᱚᱱᱠᱟ ᱦᱚᱸ ᱯᱟᱞᱮ ᱦᱩᱭ ᱫᱚ ᱦᱩᱭᱩᱜ ᱜᱮᱭᱟ᱾ ᱪᱮᱫ ᱚᱠᱟᱞᱮᱠᱟ ᱠᱟᱞᱤᱧ ᱦᱚᱸ ᱚᱱᱟ ᱵᱟᱯᱞᱟ ᱠᱚᱨᱮᱱᱟᱜ
ᱵᱟᱹᱧ ᱵᱟᱲᱟᱭᱟ ᱦᱟᱸᱜ ᱠᱷᱟᱱ᱾